ᱦᱮᱞᱳ
ᱦᱮᱸ ᱦᱮᱞᱳ
ᱡᱚᱦᱟᱨ ᱜᱮ
ᱦᱮᱸ ᱟᱸᱡᱚᱢᱚᱜ, ᱦᱮᱸ ᱦᱮᱸ ᱡᱚᱦᱟᱨ ᱜᱮ, ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ ᱱᱟᱦᱟᱜ᱾ ᱦᱮᱸ ᱟᱸᱡᱚᱢ ᱟᱠᱟᱱᱟ᱾
ᱦᱳᱭ ᱤᱧᱟᱹᱜ ᱵᱚᱦᱚᱜ ᱪᱮᱛᱟᱱ ᱛᱮ ᱵᱟᱨᱭᱟ ᱩᱰᱟᱹᱱ ᱯᱟᱨᱚᱢᱚᱜ ᱠᱟᱱᱟ ᱟᱹᱰᱤ ᱡᱳᱨ ᱟᱸᱡᱚᱢᱚᱜ ᱠᱟᱱᱟ ᱥᱮ ᱵᱟᱝᱟ?
ᱟᱸᱡᱚᱢᱚᱜ ᱠᱟᱱ ᱜᱮᱭᱟ ᱟᱹᱰᱤ ᱱᱟᱯᱟᱭ ᱟᱸᱡᱚᱢᱚᱜ ᱠᱟᱱᱟ ᱟᱵᱤᱱᱟᱜ ᱨᱚᱲ᱾
ᱦᱮᱸ ᱤᱧᱟᱹᱜ ᱨᱚᱲ ᱟᱸᱡᱚᱢᱚᱜ ᱠᱟᱱᱟ ᱢᱮᱱᱠᱷᱟᱱ ᱤᱧᱟᱹᱜ ᱵᱚᱦᱚᱜ ᱪᱮᱛᱟᱱ ᱛᱮᱥᱮ ᱩᱰᱟᱹᱱ ᱯᱟᱨᱚᱢᱚᱜ ᱠᱟᱱᱟ ᱚᱱᱟᱜᱮ ᱥᱚᱢᱚᱥᱥᱟ ᱵᱟᱝ ᱦᱩᱭᱩᱜ ᱠᱟᱱᱟ ᱛᱚ?
ᱩᱸᱻ ᱵᱟᱝ ᱦᱩᱭ ᱟᱠᱟᱱᱟ ᱱᱟᱦᱟᱜ ᱱᱚᱰᱮ᱾
ᱦᱮᱸ ᱵᱟᱝ ᱟᱸᱡᱚᱢᱚᱜ ᱠᱟᱱᱟ᱾ ᱵᱮᱠᱜᱨᱟᱣᱩᱱᱰ ᱨᱮ
ᱟᱸᱡᱚᱢ ᱟᱸᱡᱚᱢ
ᱦᱮᱸ ᱦᱮᱸ ᱟᱫᱚᱢ ᱪᱤᱠᱟᱹᱭᱟ ᱦᱮᱸ ᱦᱮᱸ ᱦᱳᱭ ᱟᱫᱚ ᱱᱤᱛᱚᱜ ᱟᱹᱛᱩ ᱫᱤᱥᱚᱢ ᱨᱮ ᱱᱟᱯᱟᱭ ᱵᱟᱲᱟ ᱜᱮ
ᱦᱮᱞᱳ ᱟᱪᱪᱷᱟ ᱟᱫᱚ ᱫᱟᱜ ᱡᱟᱹᱲᱤ ᱵᱟᱲᱟ ᱠᱮᱫᱼᱟᱭ ᱪᱮᱫᱞᱮᱠᱟ ᱟᱯᱮ ᱥᱮᱱ ᱨᱮ
ᱦᱢ ᱟᱵᱤᱱᱟᱜ ᱴᱟᱣᱟᱨ ᱨᱮᱱᱟᱜ ᱠᱟᱹᱴᱤᱡ
ᱦᱮᱸ ᱟᱵᱤᱱᱟᱜ ᱴᱟᱣᱟᱨ ᱠᱟᱹᱴᱤᱡ ᱪᱩᱞᱩᱝ ᱯᱨᱚᱵᱽᱞᱮᱢ ᱦᱩᱭᱩᱜ ᱠᱟᱱᱟ ᱜᱮᱫ ᱜᱮᱫ ᱨᱚᱲ ᱟᱸᱡᱚᱢᱚᱜ ᱠᱟᱱᱟ ᱾
ᱵᱟᱝ ᱟᱸᱡᱚᱢᱚᱜ ᱠᱟᱱᱟ ᱾
ᱦᱮᱸ ᱱᱤᱛᱚᱜ ᱯᱚᱨᱤᱥᱠᱟᱨ ᱟᱸᱚᱢᱚᱜ ᱠᱟᱱᱟ ᱢᱟᱲᱟᱝ ᱫᱚ ᱜᱮᱫᱜᱮᱫ ᱟᱸᱡᱚᱢᱚᱜ ᱠᱟᱱ ᱛᱟᱦᱮᱸᱫ ᱾
ᱩᱰᱟᱹᱱ ᱪᱟᱞᱟᱜ ᱠᱟᱱᱟ ᱦᱚᱸᱜᱼᱚᱭ ᱧᱮᱞ ᱢᱮᱥᱮ ᱾
ᱟᱵᱤᱱᱟᱜ ᱨᱚᱲ ᱫᱚ ᱵᱮᱥ ᱴᱷᱤᱠ ᱜᱮ ᱟᱸᱡᱚᱢᱚᱜ ᱠᱟᱱᱟ ᱾
ᱪᱮᱫ ᱮᱢ ᱪᱤᱠᱟᱹ ᱫᱟᱲᱮᱭᱟᱜᱼᱟ ᱩᱰᱟᱹᱱ ᱯᱟᱨᱚᱢᱚᱜ ᱠᱟᱱᱟ ᱾
ᱱᱤᱛᱚᱜ ᱦᱚᱸ᱾
ᱱᱤᱛ ᱦᱚᱸ ᱪᱟᱞᱟᱜ ᱠᱟᱱᱟ ᱾
ᱮᱱᱦᱚᱸ ᱟᱸᱡᱚᱢᱚᱜ ᱠᱟᱱ ᱜᱮᱭᱟ ᱜᱟᱞᱢᱟᱨᱟ ᱟᱞᱟᱝ ᱾
ᱟᱪᱪᱷᱟ ᱦᱳᱭ ᱾ ᱟᱞᱮ ᱥᱮᱱ ᱢᱟ ᱥᱮᱛᱟᱜ ᱠᱷᱚᱱᱟᱜ ᱛᱮᱦᱮᱧ ᱢᱟ ᱱᱚᱛᱮ ᱢᱟ ᱫᱚᱢᱮ ᱫᱟᱜ ᱠᱮᱫ ᱟᱭ ᱱᱤᱛ ᱾ ᱦᱚᱸ ᱠᱟᱹᱴᱤᱡ ᱪᱩᱞᱩᱝ ᱢᱟᱲᱟᱝ ᱨᱮ ᱵᱚᱱᱫᱚ ᱠᱟᱜᱼ ᱟᱭ ᱾
ᱦᱩᱸ ᱱᱚᱸᱰᱮ ᱦᱚᱸ ᱵᱚᱱᱫᱚ ᱟᱠᱟᱫᱟᱭ ᱾ ᱫᱟᱜ ᱵᱟᱲᱟ ᱠᱮᱫᱟᱭ ᱱᱚᱛᱮ ᱦᱚᱸ ᱱᱤᱛ ᱫᱚᱭ ᱵᱚᱱᱫᱚ ᱾ ᱱᱚᱜ ᱼᱚᱭ ᱱᱤᱛ ᱢᱟ ᱟᱨᱦᱚᱸ ᱞᱚᱞᱚ ᱜᱮ ᱵᱩᱡᱷᱟᱹᱜ ᱠᱟᱱᱟ ᱾
ᱦᱳᱭ᱾ ᱢᱟᱱᱮ ᱵᱟᱨᱥᱤᱧ ᱯᱮ ᱫᱤᱱ ᱩᱱ ᱡᱚ ᱚᱭᱮᱫᱟᱨ ᱠᱷᱚᱵᱚᱨᱮᱭ ᱞᱟᱹᱭ ᱞᱮᱜᱼᱟ ᱛᱚ ᱢᱟᱱᱮ ᱡᱟᱹᱯᱩᱫ ᱛᱟᱦᱮᱸ ᱠᱟᱱᱟ ᱟᱫᱚ ᱱᱤᱛᱚᱜ ᱫᱚ ᱡᱟᱹᱯᱩᱫ ᱾ ᱯᱩᱫ ᱵᱟᱹᱭ ᱵᱟᱹᱭ ᱛᱮ ᱵᱟᱹᱜᱤ ᱠᱟᱫᱟᱭ ᱾
ᱵᱚᱱᱫᱚ ᱟᱠᱟᱱᱟ ᱟᱫᱚ ᱱᱤᱛᱚᱜ ᱫᱚ ᱥᱤᱛᱩᱝ ᱟᱭ ᱠᱚᱭᱮᱠ ᱫᱤᱱ ᱟᱨᱦᱚᱸ ᱥᱤᱛᱩᱝ ᱟᱭ ᱱᱟᱦᱟᱜ ᱟᱹᱰᱤ ᱡᱳᱨ ᱜᱮ ᱾
ᱦᱩᱸ ᱦᱩᱸ ᱾ ᱾
ᱟᱫᱚ ᱱᱤᱛᱚᱜ ᱢᱟᱛᱚ ᱵᱟᱹᱫᱽ᱾ ᱥᱮᱱ ᱦᱮᱡ ᱦᱩᱭ ᱟᱠᱟᱱᱟ ᱱᱚᱣᱟ ᱛᱚᱞᱟ ᱠᱚᱞᱮ ᱜᱤᱲᱤ ᱠᱟᱜᱼᱟ ᱛᱚ ᱚᱱᱟ ᱠᱚ ᱧᱮᱞ ᱦᱩᱭᱩᱜ ᱠᱟᱱᱟ ᱾ ᱛᱤᱱ ᱫᱤᱱ ᱯᱚᱨ ᱨᱚᱦᱚᱭ ᱜᱟᱱᱚᱜᱼᱟ ᱟᱫᱚ ᱱᱤᱛᱚᱜ ᱫᱚ ᱟᱞᱮᱥᱮᱱ ᱫᱚ ᱨᱚᱦᱚᱭ ᱜᱮᱞᱮ ᱮᱛᱚᱦᱚᱵᱟ ᱾
ᱦᱩᱸ ᱾ ᱟᱞᱮ ᱫᱚ ᱱᱟᱦᱟᱜ ᱮᱛᱚᱦᱚᱵ ᱫᱚᱞᱮ ᱮᱛᱚᱦᱚᱵ ᱠᱟᱱᱟ ᱟᱫᱚ ᱟᱞᱮᱭᱟᱜ ᱫᱚ ᱟᱹᱣᱨᱤ ᱾ ᱟᱫᱚ ᱮᱱᱛᱮ ᱨᱮᱦᱚᱸ ᱩᱱᱠᱩ ᱟᱛᱳ ᱠᱚᱨᱮᱱ ᱜᱚᱲᱚ ᱵᱟᱲᱟ ᱦᱩᱭᱩᱜ ᱠᱟᱱᱟ ᱡᱟᱜᱮ ᱾ ᱜᱚᱲᱚ ᱦᱟᱛᱟᱲ ᱟᱨ ᱠᱚ ᱾
ᱦᱳᱭ ᱱᱤᱛ ᱦᱳᱭ ᱱᱤᱛᱚᱜ ᱟᱢᱮᱢ ᱜᱚᱲᱚᱣᱟᱭ ᱠᱷᱟᱱ ᱯᱚᱨᱮᱛᱮ ᱟᱡ ᱮ ᱜᱚᱲᱚᱣᱟᱢᱟᱭ ᱾
ᱦᱮᱸ ᱾
ᱥᱮ ᱪᱮᱫ ᱞᱮᱠᱟ ᱟᱯᱮ ᱫᱚ ᱾
ᱦᱮᱸ ᱚᱱᱠᱟ ᱜᱮ ᱦᱳᱞᱟ ᱨᱮ ᱜᱚᱲᱚ ᱵᱟᱲᱟ ᱦᱩᱭ ᱾
ᱦᱳᱭ ᱚᱱᱟ ᱦᱚ ᱵᱷᱟᱹᱜᱤ ᱠᱟᱱ ᱜᱮᱭᱟ ᱪᱮᱫᱟᱜ ᱥᱮ ᱾ ᱮ ᱱᱤᱛᱚᱜ ᱱᱤᱡᱮᱨᱟᱜ ᱠᱟᱹᱢᱤ ᱟᱹᱣᱨᱤ ᱦᱩᱭᱩᱜᱼᱟ ᱾ ᱟᱹᱣᱨᱤᱢ ᱮᱦᱚᱵᱟ ᱟᱨ ᱮᱴᱟᱜ ᱦᱚᱲᱮ ᱮᱦᱚᱵ ᱟᱠᱟᱫᱼᱟ ᱩᱱᱤᱢ ᱜᱚᱲᱚᱣᱟᱭ ᱠᱷᱟᱱ ᱫᱷᱤᱱᱟᱹᱝ ᱾ ᱟᱫᱚ ᱩᱱᱤ ᱦᱚᱲ ᱟᱢᱮ ᱜᱚᱲᱚ ᱟᱢᱟᱭ ᱤᱱᱟᱹᱠᱷᱟᱱ ᱠᱷᱚᱨᱪᱟ ᱠᱚᱢᱚᱜᱼᱟ ᱾
ᱠᱷᱚᱨᱪᱟ ᱠᱚᱢᱚᱜᱼᱟ ᱦᱮᱸ ᱚᱱᱟᱜᱮ ᱵᱚᱞᱮ ᱢᱮᱱ ᱠᱮᱫᱟ ᱾ ᱢᱟ ᱜᱚᱲᱚ ᱟᱠᱚ ᱦᱩᱭᱩᱜᱼᱟ ᱾
ᱦᱮᱸ ᱚᱱᱟ ᱦᱚᱸ ᱫᱚᱨᱠᱟᱨ ᱠᱟᱱ ᱜᱮᱭᱟ ᱾ ᱛᱟᱦᱚᱞᱮ ᱟᱯᱮᱥᱱ ᱫᱚ ᱨᱚᱦᱚᱭ ᱫᱚ ᱟᱨᱟᱢᱵᱚ ᱟᱠᱟᱱᱟ ᱮᱦᱚᱵ ᱟᱠᱟ ᱯᱮ ᱾
ᱦᱮᱸ ᱦᱮᱸ ᱮᱦᱚᱵ ᱠᱟᱜᱼᱟ ᱞᱮ ᱾ ᱟᱞᱮ ᱥᱮᱫ ᱫᱚ ᱜᱷᱩᱴᱩ ᱜᱷᱩᱴᱩ ᱡᱟᱭᱜᱟ ᱾ ᱨᱚᱦᱚᱭ ᱢᱟᱲᱟᱝ ᱠᱟᱱᱟ ᱟᱫᱚ ᱱᱟᱦᱟᱜ ᱫᱚᱞᱦᱟ ᱫᱚ ᱟᱣᱨᱟᱜᱼᱟ ᱚᱱᱟ ᱫᱚ ᱾ ᱵᱷᱟᱫᱚᱨ ᱪᱟᱸᱫᱳ ᱨᱚᱦᱚᱭᱼᱟ ᱫᱚᱞᱦᱟ ᱫᱚ ᱾
ᱫᱚᱞᱦᱟ ᱫᱚ ᱱᱤᱛᱨᱮ ᱨᱚᱦᱚᱭ ᱵᱟᱝ ᱜᱟᱱᱚᱜ-ᱟ ᱪᱮᱫᱟᱜ ᱵᱟᱝ ᱜᱟᱱᱚᱜ-ᱟ ᱛᱮᱫᱚ ᱫᱚ ᱫᱟᱜ ᱟᱹᱰᱤᱜᱟᱱ ᱢᱮᱱᱟᱜ ᱟᱥᱮ ᱫᱚᱞᱦᱟ ᱨᱮᱫᱚ
ᱦᱳᱭ ᱦᱳᱭ
ᱦᱩᱸ ᱢᱟᱲᱟᱝ ᱜᱷᱩᱴᱩ ᱛᱟᱨᱯᱚᱨᱮ ᱫᱚᱞᱦᱟ
ᱟᱪᱪᱷᱟ ᱜᱚᱝᱠᱮ ᱟᱯᱮ ᱥᱮᱫ ᱥᱟᱨᱡᱚᱢ ᱫᱟᱨᱮ ᱢᱮᱱᱟᱜ ᱜᱮᱭᱟ ᱥᱮ
ᱟᱞᱮ ᱥᱮᱱ ᱫᱚ ᱥᱟᱨᱡᱚᱢ ᱫᱟᱨᱮ ᱫᱚ ᱥᱟᱨᱡᱚᱢ ᱵᱤᱨ ᱢᱮᱱᱟᱜ-ᱟ
ᱦᱚ
ᱜᱚᱴᱟ ᱜᱚᱴᱟ ᱯᱩᱱ ᱫᱷᱟᱨᱮ ᱥᱟᱨᱡᱚᱢ ᱵᱤᱨ ᱢᱮᱱᱟᱜ-ᱟ
ᱦᱩᱸ ᱦᱩᱸ
ᱛᱟᱞᱟ ᱨᱮᱜᱮ ᱟᱞᱮ ᱫᱚ ᱢᱮᱱᱟᱜ ᱞᱮᱭᱟ
ᱚᱻ ᱟᱞᱮ ᱥᱮᱫ ᱫᱚ ᱱᱟᱦᱟᱜ ᱚᱝᱠᱟ ᱵᱤᱨ ᱫᱚ ᱵᱟᱹᱱᱩᱜ-ᱟ, ᱚᱱᱮ ᱠᱚ ᱵᱟᱜᱟᱱ ᱵᱟᱲᱟᱣ ᱠᱟᱫᱟ ᱤᱱᱟᱹ ᱵᱟᱜᱟᱱ ᱠᱚᱜᱮ ᱢᱮᱱᱟᱜ-ᱟ ᱟᱨ ᱚᱱᱮ ᱚᱝᱠᱟ ᱦᱟᱸᱰᱮ ᱱᱟᱰᱮ ᱛᱟᱦᱮᱱ ᱜᱮᱭᱟ ᱢᱤᱜᱴᱮᱡ ᱵᱟᱨᱭᱟ ᱫᱟᱨᱤ
ᱛᱟᱦᱚᱞᱮ ᱥᱟᱨᱡᱚᱢ ᱵᱤᱨ ᱫᱚ ᱟᱯᱮᱥᱱ ᱫᱚ ᱵᱟᱹᱪᱩᱜ ᱠᱟᱜ-ᱟ
ᱵᱤᱨ ᱛᱮᱫ ᱫᱚ ᱵᱟᱹᱱᱩᱜ-ᱟ ᱱᱟᱦᱟᱜ
ᱚ ᱫᱟᱨᱮ ᱜᱮ ᱢᱤᱫ ᱵᱟᱨᱭᱟ ᱢᱟᱱᱮ ᱢᱤᱫ ᱵᱟᱨ ᱦᱟᱸᱰᱮ ᱱᱟᱰᱮ ᱠᱚ ᱨᱚᱦᱚᱭ ᱠᱟᱜ-ᱟ
ᱦᱮᱸ ᱚᱱᱟ ᱨᱚᱦᱚᱭᱟᱜ ᱜᱮ ᱱᱟᱦᱟᱜ ᱢᱮᱱᱟᱜ-ᱟ
ᱥᱮ ᱥᱟᱨᱡᱚᱢ ᱠᱚ ᱵᱟᱜᱟᱱ ᱟᱯᱮ ᱠᱟᱱᱟ ᱥᱟᱨᱡᱚᱢ ᱵᱤᱨ ᱠᱚ ᱡᱩᱛ ᱟᱯᱮ ᱠᱟᱱᱟ
ᱵᱤᱨ ᱫᱚ ᱚᱱᱟ ᱫᱚ ᱵᱟᱠᱚ ᱡᱩᱛ ᱟᱞᱮ ᱠᱟᱱᱟ ᱵᱟᱜᱟᱱ ᱚᱱᱟ ᱢᱟᱲᱟᱝ ᱠᱷᱚᱱ ᱛᱟᱦᱮᱸ ᱠᱟᱱᱟ ᱟᱫᱚ ᱚᱱᱟ ᱜᱮ ᱠᱚ ᱡᱚᱜᱟᱣ ᱡᱚᱛᱚᱱ ᱫᱚᱦᱚ ᱠᱟᱜ-ᱟ ᱮᱱᱮ ᱤᱱᱟᱹᱜᱤ ᱧᱮᱞ ᱵᱟᱲᱟᱭ ᱞᱮᱠᱟ ᱫᱚ ᱢᱮᱱᱟᱜ-ᱟ ᱱᱟᱦᱟᱜ ᱟᱨ ᱵᱟᱦᱟ ᱠᱚᱨᱮ ᱥᱩᱢᱚᱭ ᱦᱚᱸ ᱚᱸᱰᱮ ᱜᱮᱠᱚ ᱪᱟᱞᱟᱣ ᱵᱟᱲᱟᱜ ᱵᱟᱦᱟ ᱛᱤᱭᱳᱜ ᱦᱚᱸ
ᱦᱩᱸ ᱟᱨ ᱵᱟᱦᱟᱜ ᱡᱷᱚᱜ ᱢᱟ ᱥᱟᱨᱡᱚᱢ ᱵᱟᱦᱟ ᱢᱟ ᱟᱵᱚ ᱢᱟ ᱫᱚᱨᱠᱟᱨ ᱠᱟᱱ ᱜᱮᱛᱟ ᱵᱚᱣᱟ
ᱫᱚᱨᱠᱟᱨ ᱠᱟᱱ ᱜᱮ ᱦᱮᱸ
ᱥᱟᱨᱡᱚᱢ ᱵᱟᱦᱟ ᱵᱟᱝᱠᱷᱟᱱ ᱡᱟᱦᱮᱨ ᱨᱮ ᱵᱚᱸᱜᱟ ᱵᱟᱝ ᱜᱟᱱᱚᱜ ᱛᱟᱵᱚᱣᱟ ᱵᱟᱦᱟ ᱡᱷᱚᱜ
ᱦᱮᱸ ᱟᱨ ᱥᱟᱠᱟᱢ ᱦᱚᱸᱢᱟ ᱫᱚᱨᱠᱟᱨ ᱵᱚᱱ
ᱦᱩᱸ ᱮᱸ ᱥᱟᱨᱡᱚᱢ ᱵᱟᱦᱟ ᱦᱚᱸ ᱫᱚᱨᱠᱟᱨ ᱠᱟᱱᱟ ᱥᱟᱠᱟᱢ ᱦᱚᱸ ᱫᱚᱨᱠᱟᱨ ᱠᱟᱱᱟ ᱦᱩᱸ
ᱦᱳᱭ
ᱡᱷᱚᱛᱚᱣᱟᱜ ᱜᱮ ᱫᱚᱨᱠᱟᱨ ᱠᱟᱱᱟ ᱚᱱᱟ ᱨᱮᱱᱟᱜ ᱫᱚ
ᱦᱩᱸ ᱟᱫᱚ ᱱᱟᱦᱟᱜ ᱟᱞᱮ ᱥᱮᱫ ᱫᱚ ᱤᱱᱟᱹᱜ ᱫᱚᱨᱠᱟᱨ ᱫᱚ ᱵᱟᱹᱱᱩᱜ-ᱟ ᱠᱷᱟᱹᱞᱤ ᱚᱱᱟ ᱯᱩᱡᱟᱹ ᱵᱟᱲᱟᱟᱜ ᱥᱚᱢᱚᱭ ᱜᱮ ᱦᱟᱜ ᱫᱚᱨᱠᱟᱨ ᱟᱞᱮᱭᱟ ᱟᱨ ᱮᱢᱱᱮ ᱜᱷᱟᱹᱲᱤᱡ ᱫᱚ ᱱᱟᱦᱟᱜ ᱵᱟᱝ ᱟᱞᱮ ᱢᱟ ᱯᱟᱛᱲᱟᱜ ᱠᱚᱦᱚᱸ ᱱᱚᱛᱮ ᱢᱟ ᱵᱟᱞᱮ ᱨᱚᱜ ᱵᱟᱲᱟᱭ ᱜᱮᱫᱚ
ᱦᱩᱸ ᱟᱞᱮ ᱫᱚ ᱡᱚᱠᱷᱚᱱ ᱡᱟᱦᱮᱨ ᱨᱮᱞᱮ ᱵᱚᱸᱜᱟᱜ-ᱟ ᱵᱚᱸᱜᱟ ᱩᱱ ᱡᱷᱚᱜ ᱚᱱᱮᱞᱮ ᱥᱳᱲᱮᱭᱟ ᱛᱚ ᱡᱟᱦᱮᱨ ᱨᱮ ᱟᱫᱚ ᱚᱱᱟ ᱥᱟᱨᱡᱚᱢ ᱯᱟᱛᱲᱟ ᱨᱮᱜᱮ ᱟᱫᱚ ᱡᱚᱢ ᱦᱩᱭᱩᱜ-ᱟ ᱥᱳᱲᱮ ᱚᱱᱟᱛᱮ ᱚᱱᱟ ᱥᱟᱠᱟᱢ ᱫᱚ ᱟᱞᱮ ᱠᱷᱩᱵ ᱫᱚᱨᱠᱟᱨ ᱠᱟᱱ ᱛᱟᱞᱮᱭᱟ ᱥᱟᱠᱟᱢ ᱡᱟᱦᱮᱨ ᱨᱮ ᱟᱞᱮ ᱫᱚ ᱵᱟᱞᱮ ᱯᱩᱡᱟᱹᱭᱟ ᱡᱟᱦᱮᱨ ᱨᱮ ᱟᱞᱮ ᱫᱚᱞᱮ ᱵᱚᱸᱜᱟᱭᱟ
ᱦᱳᱭ ᱟᱞᱮ ᱫᱚ ᱱᱟᱜ ᱥᱟᱨᱡᱚᱢ ᱥᱟᱠᱟᱢ ᱨᱮᱫᱚ ᱵᱟᱝ ᱧᱮᱞ ᱠᱟᱱᱟ ᱚᱭ ᱤᱭᱟᱹ ᱠᱟᱭᱨᱟ ᱥᱟᱠᱟᱢ ᱠᱚᱨᱮ ᱜᱮᱞᱮ ᱡᱚᱢ ᱵᱟᱲᱟᱭᱟ ᱡᱟᱦᱮᱨ ᱤᱭᱟᱹ ᱵᱟᱦᱟ ᱥᱩᱢᱚᱭ ᱦᱚᱸ
ᱩᱸᱜ ᱟᱞᱮ ᱫᱚ ᱠᱟᱭᱨᱟ ᱥᱟᱠᱟᱢ ᱨᱮᱫᱚ ᱵᱟᱝ ᱥᱟᱨᱡᱚᱢ ᱵᱤᱨ ᱠᱟᱱᱟᱞᱮ ᱜᱚᱴᱟ ᱥᱟᱨᱡᱚᱢ ᱢᱟᱛᱠᱚᱢ ᱛᱮ ᱚᱵᱷᱟᱵᱽ ᱵᱟᱹᱱᱩᱜ ᱞᱮᱭᱟ ᱟᱫᱚ ᱟᱞᱮ ᱫᱚ ᱥᱟᱨᱡᱚᱢ ᱥᱟᱠᱟᱢ ᱜᱮ
ᱡᱟᱥᱛᱤ ᱫᱚᱞᱮ ᱵᱮᱵᱷᱟᱨᱟ
ᱦᱩᱸ
ᱛᱟᱦᱚᱞᱮ ᱟᱯᱮ ᱫᱚ ᱡᱟᱹᱥᱛᱤ ᱥᱟᱠᱟᱢ ᱨᱮᱱᱟᱜ ᱵᱮᱵᱽᱦᱟᱨ ᱫᱚ ᱠᱟᱭᱨᱟ ᱥᱟᱠᱟᱢ ᱜᱮᱛᱟᱯᱮ
ᱦᱮᱸ ᱚᱱᱟ ᱡᱚᱢ ᱵᱟᱲᱟᱭ ᱞᱟᱹᱜᱤᱫ ᱫᱚᱠᱟᱭᱨᱟ ᱥᱟᱠᱟᱢ ᱟᱨ ᱢᱮᱱ ᱜᱟᱱᱚᱜᱼᱟ ᱯᱞᱟᱥᱴᱤᱠ ᱛᱷᱟᱹᱨᱤ ᱠᱚᱜᱮ ᱡᱟᱹᱥᱛᱤ ᱱᱮᱛᱟᱨ ᱢᱟ ᱦᱩᱭᱩᱜ ᱠᱟᱱᱟ ᱥᱮ᱾ ᱯᱞᱟᱥᱴᱤᱠ ᱜᱞᱟᱹᱥ ᱠᱚᱜᱮ ᱟᱫᱚ ᱤᱱᱟᱹ ᱠᱚᱜᱮ ᱱᱟᱦᱟᱜ ᱟᱥᱚᱞ ᱠᱟᱱᱟ
ᱦᱳᱭ ᱟᱫᱚ ᱚᱱᱟᱫᱚ ᱱᱤᱛᱚᱜ ᱫᱚ ᱟᱸ ᱵᱟᱡᱟᱨ ᱨᱮ ᱡᱟᱹᱥᱛᱤ ᱚᱱᱟ ᱜᱮ ᱧᱮᱞᱚᱜ ᱠᱟᱱᱟ ᱯᱞᱟᱥᱴᱤᱠ ᱜᱞᱟᱥ ᱯᱞᱟᱥᱴᱤᱠ ᱯᱞᱟᱥᱴᱤᱠ ᱟᱱᱟᱜ ᱚᱱᱮ ᱯᱟᱛᱲᱟ
ᱦᱮᱸ
ᱟᱫᱚ ᱟᱞᱮ ᱥᱮᱱ ᱫᱚ ᱡᱟᱹᱥᱛᱤ ᱫᱚ ᱚᱱᱟ ᱧᱮᱞᱚᱜ ᱠᱟᱱ ᱨᱮᱦᱚᱸ ᱢᱮᱱᱠᱷᱟᱱ ᱫᱚ ᱫᱚᱠᱟᱱ ᱨᱮᱫᱚ ᱥᱟᱨᱡᱚᱢ ᱥᱟᱠᱟᱢ ᱜᱮᱞᱮ ᱠᱤᱨᱤᱧ ᱟᱹᱜᱩᱭᱟ ᱡᱟᱦᱟᱸ ᱡᱮ ᱚᱱᱮ ᱡᱩᱛ ᱠᱛᱮᱫ ᱠᱚ ᱫᱚᱦᱚ ᱠᱟᱜᱼᱟ ᱛᱚ ᱥᱟᱨᱡᱚᱢ ᱯᱟᱛᱲᱟ ᱚᱱᱟᱜᱮ
ᱦᱩᱸ ᱚᱱᱟᱫᱚ ᱟᱹᱠᱷᱨᱤᱧ ᱟᱠᱚ, ᱟᱫᱚ ᱜᱚᱝᱠᱮ ᱚᱠᱟ ᱦᱤᱥᱟᱹᱵ ᱛᱮ ᱟᱫᱚ ᱠᱚ ᱟᱹᱷᱨᱤᱧᱮᱫ
ᱯᱤᱥ ᱦᱤᱥᱟᱹᱵᱛᱮ ᱚᱱᱠᱟ ᱠᱚ ᱵᱷᱟᱱᱰᱤᱞ ᱠᱟᱜᱼᱟ᱾
ᱦᱮᱸ
ᱢᱤᱫᱴᱟᱝ ᱵᱷᱟᱱᱰᱤᱞ ᱨᱮ ᱠᱩᱲᱤ ᱛᱤᱨᱤᱥ ᱴᱟᱠᱟ ᱫᱟᱢ ᱠᱩᱲᱤ ᱛᱤᱨᱤᱥ ᱴᱟᱠᱟ
ᱦᱚᱸ ᱦᱚᱸ ᱦᱚ
ᱠᱩᱲᱤ ᱠᱷᱚᱱᱟᱜ ᱛᱤᱨᱤᱥ ᱴᱟᱠᱟ ᱫᱟᱢ ᱡᱟᱹᱥᱛᱤ ᱫᱚ ᱵᱟᱝ
ᱦᱩᱸ
ᱚᱱᱟ ᱢᱤᱫᱴᱟᱝ ᱵᱷᱟᱱᱰᱮᱞ ᱨᱮ ᱯᱚᱧᱪᱟᱥᱴᱤ ᱛᱟᱦᱮᱱᱟ
ᱦᱩᱸ ᱛᱚᱵᱮ ᱠᱷᱟᱱ ᱢᱟ ᱟᱵᱤᱱ ᱦᱚᱸ ᱤᱱᱠᱟ ᱢᱟᱵᱮᱱ ᱵᱟᱰᱟᱭ ᱜᱮᱭᱟ ᱯᱟᱛᱲᱟ ᱨᱚᱜ ᱠᱚᱦᱚᱸ
ᱦᱚᱸ ᱡᱚᱛᱚᱣᱟᱜ ᱜᱮᱞᱤᱧ ᱵᱟᱲᱟᱭᱟ ᱯᱟᱛᱲᱟ ᱨᱚᱜ ᱦᱚᱸᱞᱤᱧ ᱵᱟᱲᱟᱭ ᱜᱮᱭᱟ ᱯᱟᱛᱲᱟ ᱫᱚ ᱦᱭ ᱯᱟᱛᱲᱟ ᱯᱟᱟᱹᱴᱤ ᱦᱚᱸᱞᱤᱧ ᱵᱟᱲᱟᱭ ᱜᱮᱭᱟ ᱯᱷᱩᱲᱩᱜ ᱯᱟᱟᱹᱴᱤ ᱦᱚᱞᱤᱧ ᱵᱟᱲᱟᱭ ᱜᱮᱭᱟ ᱡᱷᱚᱛᱚ ᱜᱮ᱾
ᱦᱮᱸ ᱟᱹᱞᱤᱧ ᱫᱚ ᱱᱟᱦᱟᱜ ᱚᱱᱟ ᱠᱚᱫᱚ ᱩᱱᱟᱹᱜ ᱵᱷᱟᱹᱜᱤ ᱞᱮᱠᱟ ᱛᱮᱫᱚ ᱵᱟᱝ ᱮᱱᱦᱚᱸ ᱛᱷᱚᱲᱟ ᱜᱟᱱ ᱵᱚᱞᱮ ᱟᱫᱚ ᱱᱚᱛᱮ ᱢᱟ ᱚᱱᱠᱟ ᱢᱟ ᱵᱟᱠᱚ ᱨᱚ ᱵᱮᱱᱟᱣᱟ ᱛᱚ ᱚᱱᱟ ᱠᱷᱟᱹᱛᱤᱨ ᱵᱟᱞᱮ ᱵᱮᱱᱟᱣ ᱵᱟᱲᱟᱭᱟ ᱰᱷᱮᱨ ᱫᱚ
ᱛᱟᱦᱚᱞᱮ ᱨᱚᱦᱚᱭ ᱠᱚ ᱟᱫᱚᱚᱵᱤᱱ ᱵᱟᱲᱟᱭ ᱜᱮᱭᱟ ᱥᱮ ᱵᱟᱝᱟ?
ᱨᱚᱦᱚᱭ ᱠᱚᱫᱚ ᱱᱟᱜ ᱵᱟᱰᱟᱭ ᱜᱮ ᱵᱟᱰᱟᱭ ᱫᱚ ᱚᱱᱮ ᱠᱚ ᱢᱮᱱᱟ ᱱᱤᱡᱚᱨᱟᱜ ᱞᱟᱡ ᱵᱤᱜ ᱞᱮᱠᱟ
ᱨᱚᱦᱚᱭ ᱛᱚᱞᱟ ᱛᱩᱫ ᱜᱷᱟ ᱦᱮᱲᱦᱮᱫ ᱵᱟᱲᱟᱭ ᱜᱮᱭᱟᱵᱤᱱ ᱚᱱᱟ ᱠᱚ ᱦᱩᱸ ᱟᱲᱟᱜ ᱥᱤᱫ ᱠᱚ ᱟᱲᱟᱜ ᱥᱤᱫ ᱠᱚ
ᱦᱳᱭ ᱟᱲᱟᱜ ᱥᱤᱫ ᱦᱚᱸ ᱵᱟᱰᱟᱭ ᱜᱮ ᱟᱨ ᱱᱤᱡᱮᱨ ᱡᱤᱨᱟᱹᱣᱟᱜ ᱞᱮᱠᱟ ᱠᱟ ᱯᱷᱟᱹᱴᱭᱟᱹ ᱜᱟᱞᱟᱝ ᱡᱚᱱᱚᱜ ᱜᱟᱞᱟᱝ ᱱᱤᱡᱮᱨ ᱡᱚᱜ ᱵᱟᱲᱟᱭ ᱞᱮ ᱟᱫᱚ ᱡᱚᱱᱚᱜ ᱜᱟᱞᱟᱝ ᱦᱮᱸ
ᱛᱟᱦᱚᱞᱮ ᱛᱚ ᱟᱹᱰᱤ ᱜᱟᱱ ᱜᱮᱢ ᱵᱟᱲᱟᱭ ᱜᱮᱭᱟ᱾ ᱟᱨ ᱚᱱᱟᱠᱚ ᱫᱚᱨᱠᱟᱨ ᱠᱟᱱ ᱜᱮᱭᱟ᱾
ᱟᱫᱚ ᱱᱤᱛᱚᱜ ᱢᱟ ᱚᱱᱟ ᱠᱚᱦᱚᱸ ᱠᱤᱨᱤᱧ ᱛᱮᱜᱮ ᱧᱟᱢᱚᱜ ᱠᱟᱱ ᱫᱚ
ᱦᱩᱸ ᱟᱫᱚ ᱱᱤᱛᱚᱜ ᱫᱚ ᱡᱷᱚᱛᱚ ᱚᱱᱟ ᱠᱚᱦᱚᱸ ᱠᱤᱨᱤᱧ ᱛᱮ ᱧᱟᱢᱚᱜ ᱠᱟᱱᱟ ᱵᱟᱢ ᱜᱟᱞᱟᱝ ᱨᱮᱦᱚᱸ ᱟᱢ ᱯᱩᱭᱥᱟᱹᱢ ᱠᱷᱚᱨᱪᱟ ᱞᱮᱠᱷᱟᱱ ᱜᱮ ᱚᱱᱟ ᱠᱚ ᱡᱷᱚᱛᱚᱢ ᱧᱟᱢᱟ ᱠᱤᱨᱤᱧ ᱛᱮᱜᱮ᱾
ᱟᱫᱚ ᱚᱱᱮ ᱚᱱᱠᱟ ᱛᱮᱜᱮ ᱦᱤᱲᱤᱧᱚᱜ ᱠᱟᱱᱟ ᱵᱟᱝ ᱜᱟᱞᱟᱝ ᱵᱟᱲᱟᱭ ᱠᱷᱟᱭᱟ ᱢᱟ ᱦᱤᱲᱤᱧ ᱪᱟᱞᱟᱜ ᱠᱟᱱᱟ᱾
ᱦᱩᱸ ᱟᱫᱚᱢ ᱪᱤᱠᱟᱹᱭᱟ ᱟᱫᱚ ᱚᱱᱟ ᱠᱚᱦᱚᱢ ᱱᱤᱡᱮ ᱨᱮᱱᱟᱜ ᱠᱟᱞᱪᱟᱨᱟᱞ ᱱᱤᱡᱮ ᱜᱮ ᱥᱟᱵ ᱫᱚᱦᱚ ᱦᱩᱭᱩᱜ ᱛᱟᱢᱟᱹ᱾ ᱛᱟᱢᱟᱭ ᱡᱚᱱᱚᱜ ᱜᱟᱞᱟᱝ ᱯᱟᱹᱴᱭᱟᱹ ᱜᱟᱞᱟᱝ ᱦᱩ ᱯᱷᱩᱲᱩᱜ ᱯᱟᱹᱴᱤ ᱯᱟᱛᱲᱟ ᱯᱟᱹᱴᱤ ᱚᱱᱟ ᱠᱚᱫᱚ ᱡᱷᱚᱛᱚ ᱜᱮ ᱱᱤᱡᱮᱨᱟᱜ ᱥᱚᱢᱟᱡᱽ ᱨᱮᱱᱟᱜ ᱡᱤᱱᱤᱥ ᱠᱟᱱᱟ ᱱᱤᱡᱮᱨᱟᱜ ᱵᱚᱸᱜᱟ ᱵᱩᱨᱩ ᱨᱮ ᱞᱟᱜᱟᱜᱼᱟ ᱾ ᱱᱤᱡᱮᱨᱟᱜ ᱠᱟᱞᱪᱟᱨᱟᱞ ᱨᱮᱱᱟᱜ ᱡᱤᱱᱤᱥ ᱠᱟᱱᱟ ᱚᱱᱟ ᱫᱚ ᱫᱚᱨᱠᱟᱨ ᱠᱟᱱ ᱜᱮᱭᱟ ᱾ ᱡᱚᱛᱚ ᱜᱮ᱾
ᱫᱚᱨᱠᱟᱨ ᱠᱟᱱᱜᱮᱭᱟ
ᱦᱩᱸ
ᱟᱫᱚ ᱵᱟᱝ ᱧᱟᱢᱚᱜ ᱫᱚ ᱮᱱᱛᱮ ᱜᱚᱢᱠᱮ ᱚᱱᱟ ᱛᱮᱜᱮ ᱛᱚ᱾ ᱱᱤᱛᱚᱜ ᱠᱤᱛᱟᱹ ᱦᱚᱸ ᱚᱠᱟᱨᱮᱢ ᱧᱟᱢᱟ᱾ ᱥᱤᱨᱟᱹᱢ ᱫᱚ ᱧᱟᱢᱚᱜ ᱜᱮᱭᱟ ᱪᱮ ᱱᱚᱛᱮ ᱢᱟ ᱚᱱᱠᱟ ᱵᱟᱝ ᱧᱟᱢᱚᱜᱼᱟ᱾ ᱱᱚᱛᱮ ᱫᱚ ᱦᱟᱜ ᱤᱱᱟᱹᱜ ᱫᱚ ᱵᱟᱝ ᱧᱟᱢᱚᱜᱼᱟ ᱧᱟᱢ ᱫᱚ ᱫᱟᱲᱟᱱ ᱦᱩᱭᱩᱜᱼᱟ᱾
ᱦᱩᱸ ᱟᱯᱮᱥᱮᱱ ᱫᱚ ᱛᱟᱦᱞᱮ ᱱᱚᱣᱟ ᱡᱟᱹᱥᱛᱤ ᱫᱚ ᱢᱮᱱᱟᱜᱼᱟ ᱾ ᱥᱤᱨᱚᱢ?
ᱦᱮᱸ ᱥᱤᱨᱚᱢ ᱧᱟᱢᱚᱜ ᱜᱮᱭᱟ ᱟᱫᱚ ᱚᱱᱟᱦᱚᱸ ᱫᱟᱲᱟᱱ ᱦᱩᱭᱩᱜᱼᱟ ᱫᱟᱬᱟ ᱞᱮᱠᱷᱟᱡ ᱧᱟᱢᱚᱜᱼᱟ ᱾
ᱦᱚ ᱟᱞᱮ ᱥᱮᱱ ᱫᱚ ᱥᱤᱨᱚᱢ ᱫᱚ ᱵᱟᱝ ᱧᱟᱢᱚᱜᱼᱟ, ᱠᱷᱟᱲᱟᱝ ᱧᱟᱢᱚᱜᱼᱟ ᱾
ᱦᱩᱸ
ᱧᱮᱞᱟᱠᱟᱢ ᱧᱮᱞᱟᱠᱟᱜᱼᱟ ᱯᱮ ᱠᱷᱟᱲᱟᱝ ᱪᱮᱫ ᱞᱮᱠᱟᱱᱟ? ᱟᱞᱮ ᱥᱮᱱ ᱫᱚ ᱟᱹᱰᱤ ᱡᱟᱥ ᱛᱤ ᱧᱟᱢᱚᱜᱼᱟ ᱠᱷᱟᱲᱟᱝ ᱟᱹᱲᱤ ᱡᱟᱹᱥᱛᱤ ᱧᱟᱢᱚᱜᱼᱟ ᱠᱷᱟᱲᱟᱝ ᱟᱞᱮᱫᱚ ᱠᱷᱟᱲᱟᱝ ᱨᱮᱱᱟᱝ ᱜᱮ ᱡᱚᱱᱚᱜ ᱫᱚᱞᱮ ᱵᱮᱱᱟᱣᱟ ᱾
ᱦᱚ ᱟᱞᱮ ᱫᱚ ᱥᱤᱨᱚᱢ ᱨᱮᱭᱟᱜ ᱡᱟᱹᱥᱛᱤ ᱞᱮ
ᱟᱯᱮ ᱥᱤᱨᱚᱢ ᱫᱤᱥᱚᱢ ᱨᱮᱱ ᱠᱟᱱ ᱫᱚᱯᱮ?
ᱥᱤᱨᱚᱢ ᱫᱤᱥᱚᱢ ᱨᱮᱱ ᱫᱚ ᱚᱱᱮ ᱚᱱᱠᱟ ᱫᱟᱬᱟ ᱠᱟᱛᱮᱜ ᱜᱮᱛᱚ᱾ ᱦᱩᱸ
ᱟᱞᱮ ᱫᱚ ᱫᱟᱬᱟ ᱫᱚ ᱵᱟᱝ ᱦᱩᱭᱩᱜ ᱛᱟᱞᱮᱭᱟ ᱟᱞᱮᱭᱟᱜ ᱫᱟᱸᱦᱤ ᱠᱚᱨᱮᱜᱮ ᱠᱷᱟᱲᱟᱝ ᱫᱚ ᱯᱮᱨᱮᱡ ᱢᱮᱱᱟᱜᱼᱟ ᱜᱚᱴᱟ ᱟᱨᱦᱚᱸ ᱮᱴᱟᱜ ᱫᱤᱥᱚᱢ ᱨᱤᱱ ᱦᱚᱲ ᱦᱮᱸᱡ ᱠᱟᱛᱮ ᱟᱞᱮ ᱜᱟᱲᱤ ᱜᱟᱲᱤ ᱟᱞᱮ ᱱᱚᱣᱟ ᱰᱟᱹᱦᱤ ᱠᱚᱨᱮ ᱠᱷᱚᱱ ᱠᱚ ᱜᱮᱫ ᱤᱫᱤ ᱡᱚᱝᱟ ᱡᱚᱱᱚᱜ ᱡᱩᱛ ᱞᱟᱹᱜᱤᱫ ᱾
ᱦᱮᱸ
ᱡᱚᱱᱚᱜ ᱜᱟᱞᱟᱝ ᱞᱟᱹᱜᱤᱫ ᱠᱷᱟᱲᱟᱝ ᱠᱚᱠᱚ ᱯᱮᱴᱮᱡ ᱤᱫᱤ ᱡᱚᱝᱼᱟ ᱫᱟᱛᱨᱚᱢ ᱠᱚᱠᱚ ᱜᱮᱫ ᱤᱫᱤᱭᱟᱠᱚ, ᱦᱮᱸ?
ᱟᱞᱮ ᱦᱚᱞᱮ ᱟᱹᱜᱩᱭ ᱛᱟᱯᱮᱭᱟ ᱛᱚᱵᱮ ᱾
ᱟᱞᱮᱥᱮᱱ ᱦᱤᱡᱩᱜ ᱯᱮ ᱟᱯᱮ ᱦᱚᱸ ᱜᱮᱫ ᱤᱫᱤ ᱡᱚᱝ ᱯᱮ ᱾
ᱱᱚᱛᱮ ᱠᱷᱚᱱ ᱟᱞᱮ ᱥᱤᱨᱚᱢ ᱞᱮ ᱤᱫᱤᱣᱟᱯᱮᱭᱟ ᱟᱨ ᱟᱯᱮ ᱚᱱᱛᱮ ᱠᱷᱟᱲᱟᱝ ᱞᱮ ᱟᱜᱩᱭ ᱛᱟᱯᱮᱭᱟ ᱾ ᱡᱚᱜ ᱦᱟᱹᱴᱤᱧ ᱞᱮᱠᱟ, ᱵᱚᱫ